ᱦᱳᱭ ᱦᱳᱭ᱾ ᱦᱳᱭ ᱥᱟᱹᱜᱩᱱ ᱥᱮᱛᱟᱜ ᱜᱚᱢᱠᱮ᱾
ᱦᱳᱭ ᱟᱨ ᱞᱤᱧ ᱞᱟᱹᱭᱟ ᱜᱚᱢᱠᱮ ᱪᱮᱫ ᱞᱮᱠᱟ ᱢᱮᱱᱟᱜ ᱠᱟᱜ ᱵᱮᱱᱛᱮ?
ᱦᱳᱭ ᱱᱤᱛᱚᱜ ᱥᱩᱢᱩᱝ ᱫᱚ ᱦᱟᱸᱜ ᱱᱟᱯᱟᱭ ᱵᱟᱲᱟᱟᱜ ᱜᱮ ᱢᱮᱱᱟᱜ ᱟᱠᱟᱫ ᱞᱤᱧᱟᱹ, ᱟᱨ ᱚᱲᱟᱜ ᱠᱚᱨᱮ ᱦᱚᱸ ᱱᱟᱯᱟᱭ ᱵᱟᱲᱟᱜ ᱜᱮ ᱢᱮᱱᱟᱜ ᱠᱚ ᱞᱮᱭᱟ ᱥᱟᱱᱟᱢ ᱠᱚᱜᱮ ᱦᱟᱸᱜ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ
ᱦᱳᱭ ᱦᱳᱭ, ᱦᱳᱭ ᱜᱚᱢᱠᱮ ᱡᱚᱛᱚ ᱦᱚᱲ ᱜᱮ ᱚᱱᱟ ᱜᱮᱵᱚᱱ ᱠᱷᱚᱡᱚᱜᱼᱟ᱾
ᱦᱳᱭ ᱦᱳᱭ᱾
ᱵᱷᱟᱜᱮ ᱵᱟᱲᱮ ᱛᱟᱦᱮᱱ ᱢᱟᱵᱚᱱ᱾
ᱦᱳᱭ ᱦᱳᱭ᱾
ᱟᱨ ᱜᱚᱢᱠᱮ ᱞᱟᱹᱭᱮᱜᱼᱟ ᱞᱤᱧ ᱢᱟᱱᱮ ᱟᱞᱟᱝ ᱪᱮᱫ ᱵᱟᱨᱮ ᱛᱮᱞᱟᱝ ᱜᱚᱞᱯᱷᱚ ᱞᱮᱠᱷᱟᱱ ᱠᱟᱹᱴᱤᱡ ᱱᱟᱯᱟᱭᱚᱜᱼᱟ᱾
ᱟᱪᱪᱷᱟ ᱪᱷᱟ ᱦᱳᱭ ᱚᱱᱟ ᱢᱟᱛᱚ
ᱢᱟ ᱟᱹᱞᱤᱧᱟᱜ ᱢᱟ ᱢᱚᱱᱮᱨᱮ ᱟᱹᱰᱤᱜᱟᱱ ᱠᱩᱠᱞᱤ ᱢᱮᱱᱟᱜᱼᱟ᱾
ᱟᱪᱪᱷᱟ ᱟᱪᱪᱷᱟ᱾
ᱟᱨ ᱛᱵᱤᱱᱟ ᱟᱹᱵᱤᱱ ᱟᱵᱤᱱᱟᱜ ᱢᱚᱱᱮᱛᱮ ᱪᱮᱫ ᱵᱤᱱ ᱞᱟᱹᱭᱮᱫᱼᱟ, ᱪᱮᱫ ᱜᱟᱞᱢᱟᱨᱟ ᱟᱞᱟᱝ ᱪᱮᱫ ᱞᱝ ᱜᱟᱞᱢᱟᱨᱟᱣ ᱞᱮᱠᱷᱟᱱ ᱡᱩᱛᱩᱜ ᱛᱟᱞᱟᱝᱼᱟ᱾
ᱟᱪᱪᱷᱟ ᱪᱷᱟ ᱦᱳᱭ ᱦᱳᱭ᱾ ᱛᱟᱦᱚᱞᱮ ᱟᱹᱞᱤᱧ ᱜᱮ ᱦᱟᱸᱜ ᱞᱤᱧ ᱞᱟᱹᱭ ᱥᱚᱫᱚᱨᱮᱜᱼᱟ ᱡᱟᱦᱟᱸ ᱢᱚᱱᱮᱨᱮᱦᱟᱸᱜ ᱫᱤᱥ ᱦᱩᱫᱤᱥ ᱞᱮᱠᱟᱢ ᱞᱤᱧ ᱦᱳᱭ ᱦᱮᱸ ᱢᱚᱱᱮ ᱫᱟᱞᱤᱧ ᱡᱮ ᱟᱵᱚ ᱡᱮ ᱱᱚᱜᱼᱚᱭ ᱠᱷᱟᱱᱛᱟᱲ ᱢᱟᱹᱱᱢᱤ ᱚᱠᱟ ᱞᱮᱠᱟ ᱠᱟᱛᱮᱫ ᱯᱳᱭᱞᱳ ᱵᱚᱱ ᱡᱟᱱᱟᱢ ᱞᱮᱱᱟ, ᱥᱮ ᱥᱤᱨᱡᱟᱹᱣ ᱞᱮᱱᱟ ᱵᱚᱱ ᱱᱚᱜᱼᱚ ᱱᱚᱣᱟ ᱤᱫᱤ ᱠᱟᱛᱮᱫ ᱟᱵᱮᱱᱟᱜ ᱡᱩᱫᱤ ᱠᱟᱹᱴᱤᱡ ᱵᱮᱱ ᱞᱟᱹᱭ ᱥᱚᱫᱚᱨ ᱟᱹᱞᱤᱧᱟᱹ ᱦᱟᱸᱜ ᱡᱩᱫᱤ ᱵᱟᱲᱟᱭ ᱠᱷᱟᱱ ᱫᱚ ᱠᱟᱹᱴᱤᱡ ᱱᱟᱯᱟᱭ ᱠᱚᱜᱼᱟ᱾ ᱟᱨ ᱪᱮᱫ ᱡᱟᱦᱟᱸ ᱛᱤᱱᱟᱹᱜ ᱜᱮᱵᱮᱱ ᱞᱟᱹᱭ ᱫᱟᱲᱮᱭᱟᱜᱼᱟ,
ᱦᱮᱸ ᱜᱚᱢᱠᱮ ᱟᱹᱰᱤ ᱫᱩᱠ ᱨᱮᱱᱟᱜ ᱠᱟᱛᱷᱟ᱾
ᱦᱳᱭ
ᱟᱹᱞᱤᱧ ᱫᱚ ᱩᱱᱟᱹᱜᱴᱟ ᱫᱚ ᱵᱟᱹᱞᱤᱧ ᱵᱟᱲᱟᱭ ᱠᱟᱜᱼᱟ, ᱵᱟᱲᱟᱭ ᱫᱚᱞᱤᱧ ᱵᱟᱲᱟᱭ ᱨᱮᱦᱚᱸ ᱱᱟᱥᱮ ᱱᱟᱥᱮ ᱞᱤᱧ ᱵᱟᱲᱟᱭᱟ ᱟᱫᱚ ᱜᱚᱝᱠᱮ ᱟᱫᱚᱞᱤᱧ ᱡᱩᱫᱤ ᱵᱤᱱ ᱵᱟᱲᱟᱭ ᱠᱷᱟᱱ ᱦᱳᱭ ᱥᱮ ᱟᱹᱵᱤᱱ ᱡᱩᱫᱤ ᱵᱤᱱ ᱠᱟᱹᱴᱤᱡ ᱵᱤᱱ ᱞᱟᱹᱭ ᱵᱩᱴᱟᱹ ᱟᱹᱞᱤᱧᱟ ᱥᱮ ᱞᱟᱹᱭ ᱥᱚᱫᱚᱨ ᱟᱹᱞᱤᱧᱟ, ᱟᱹᱰᱤᱜ ᱱᱟᱯᱟᱭ ᱠᱚ
ᱟᱪᱪᱷᱟ ᱟᱪᱪᱷᱟ ᱦᱳᱭ ᱛᱟᱦᱚᱞᱮ ᱟᱹᱞᱤᱧ ᱡᱟᱦᱟᱸ ᱛᱤᱱᱟᱹᱜ ᱞᱤᱧ ᱵᱟᱰᱟᱭᱟ ᱦᱟᱸᱜ ᱚᱱᱠᱟ ᱜᱮ ᱦᱟᱸᱜ ᱞᱤᱧ ᱞᱟᱹᱭ ᱥᱚᱫᱚᱨᱟ ᱟᱫᱚ
ᱟᱹᱞᱤᱧ ᱫᱚ ᱦᱟᱸᱜ ᱱᱚᱜᱚ ᱱᱚᱝᱠᱟ ᱡᱟᱦᱟᱸ ᱟᱵᱚᱣᱟᱜ ᱠᱟᱨᱟᱢ ᱯᱚᱨᱚᱵᱽ ᱦᱩᱭᱩᱜ ᱛᱟᱵᱚᱱ ᱫᱚ ᱦᱟᱸᱜ ᱟᱫᱚ ᱱᱚᱜᱚ ᱱᱟᱜ ᱠᱟᱨᱟᱢ ᱯᱚᱨᱚᱵᱽ ᱨᱮᱜᱮ ᱦᱟᱸᱜ ᱟᱹᱞᱤᱧ ᱫᱚᱞᱤᱧ ᱟᱸᱡᱚᱢ ᱟᱠᱟᱫᱟ ᱡᱮ ᱡᱟᱦᱟᱸ ᱫᱤᱱ ᱫᱚ ᱦᱟᱸᱜ ᱵᱤᱱᱛᱤ ᱵᱟᱸᱠᱷᱮᱬ ᱠᱚ ᱞᱟᱹᱭᱟ ᱮᱱ ᱦᱤᱞᱳᱜ ᱫᱚ ᱡᱟᱦᱟᱸ ᱵᱤᱱᱛᱤ ᱵᱟᱸᱠᱷᱮᱬ ᱦᱩᱭᱩᱜ-ᱟ ᱟᱫᱚ ᱤᱱᱟᱹ ᱚᱠᱛᱚ ᱜᱮ ᱦᱟᱸᱜ ᱞᱤᱧ ᱟᱸᱡᱚᱢ ᱟᱠᱟᱫᱟ ᱡᱮ ᱟᱵᱚ ᱥᱟᱱᱛᱟᱲ ᱢᱟᱹᱱᱢᱤ ᱥᱮ ᱱᱚᱣᱟ ᱥᱤᱧᱚᱛ ᱫᱤᱥᱚᱢ ᱦᱟᱸᱜ ᱚᱠᱟ ᱞᱮᱠᱟ ᱠᱟᱛᱮᱫ ᱥᱤᱨᱡᱟᱹᱣ ᱞᱮᱱᱟ ᱥᱮ ᱥᱤᱨᱡᱟᱹᱣ ᱞᱮᱱᱟ ᱵᱚᱱ ᱟᱵᱚ ᱥᱟᱱᱛᱟᱲ ᱦᱚᱯᱚᱱ ᱠᱚ
ᱦᱚᱸᱜ-ᱚ
ᱚᱱᱟ ᱚᱱᱟ ᱚᱱᱟ ᱜᱮ ᱦᱟᱸᱜ ᱞᱤᱧ ᱞᱟᱹᱭ ᱥᱚᱫᱚᱨ
ᱦᱚᱭ ᱜᱚᱝᱠᱮ ᱢᱟ
ᱯᱩᱭᱞᱩ ᱛᱮ ᱦᱟᱸᱜ ᱟᱵᱚ ᱱᱚᱣᱟ ᱥᱤᱧᱚᱛ ᱫᱤᱥᱚᱢ ᱥᱮ ᱵᱷᱟᱨᱚᱛ ᱫᱤᱥᱚᱢ ᱫᱚ ᱦᱟᱸᱜ ᱢᱟᱱᱮ ᱡᱚᱞᱚᱠᱠᱟᱨ ᱜᱮ ᱛᱟᱦᱮᱸ ᱠᱟᱱ ᱛᱟᱵᱚᱱᱟ᱾ ᱟᱫᱚ ᱡᱚᱞᱚᱠᱟᱨ ᱢᱟᱱᱮ ᱜᱚᱴᱟᱜ ᱜᱮ ᱦᱟᱸᱜ ᱫᱟᱜ ᱜᱮ ᱛᱟᱦᱮᱸ ᱠᱟᱱ ᱛᱟᱵᱚᱱᱟ, ᱱᱚᱝᱠᱟ ᱦᱮ ᱚᱲᱟᱜ ᱫᱩᱣᱟᱹᱨ ᱥᱮ ᱜᱷᱩᱴᱩ ᱠᱚ ᱵᱤᱨᱼᱵᱩᱨᱩ ᱫᱟᱨᱮᱼᱱᱟᱹᱲᱤ ᱠᱚᱫᱚ ᱦᱟᱸᱜ ᱪᱮᱫ ᱜᱮ ᱵᱟᱝ ᱛᱟᱸᱦᱟ ᱠᱟᱱᱟ᱾
ᱦᱳᱭ ᱦᱳᱭ ᱜᱚᱢᱠᱮ᱾
ᱦᱮ ᱟᱫᱚ ᱛᱟᱦᱚᱞᱮ ᱚᱱᱟ ᱚᱠᱛᱚ ᱦᱟᱸᱜ ᱡᱟᱦᱟᱸ ᱟᱵᱚᱨᱮᱱ ᱪᱮᱛᱟᱱ ᱨᱮ ᱫᱮᱵᱽ ᱫᱮᱵᱟᱜᱚᱱ ᱠᱚ ᱠᱚ ᱛᱟᱦᱮᱸ ᱠᱟᱱ ᱛᱟᱵᱚᱱᱟ ᱴᱷᱟᱹᱠᱩᱨ ᱴᱷᱟᱹᱠᱨᱟᱹᱱ ᱠᱚᱠᱚ ᱛᱟᱦᱮᱸ ᱠᱟᱱᱟ ᱟᱫᱚ ᱚᱱᱟ ᱪᱮᱛ ᱪᱮᱛᱟᱱ ᱠᱷᱚᱱ ᱜᱮ ᱦᱟᱸᱜ ᱚᱱᱟ ᱢᱤᱫᱴᱟᱝ ᱛᱚᱲᱮ ᱥᱩᱛᱟᱹᱢ ᱛᱟᱦᱮᱸ ᱠᱟᱱᱟ ᱟᱫᱚ ᱚᱱᱟ ᱛᱚᱲᱮ ᱥᱩᱛᱟᱹᱢ ᱛᱮᱜᱮ ᱦᱟᱸᱜ ᱩᱱᱠᱤᱱ ᱴᱷᱟᱹᱠᱩᱨ ᱟᱨ ᱴᱷᱟᱹᱠᱨᱟᱹᱱ ᱫᱚ ᱦᱟᱸᱜ ᱚᱱᱟ ᱡᱚᱨᱚᱠ ᱠᱟᱨᱛᱮ ᱢᱟᱱᱮ ᱛᱩᱯᱩᱱᱩᱜ ᱠᱤᱱ ᱟᱸᱬᱜᱚ ᱨᱟᱠᱟᱵ ᱠᱟᱱ ᱛᱟᱦᱮᱱᱟ ᱟᱨ ᱪᱮᱫ ᱫᱤᱱ ᱦᱤᱞᱳᱜ ᱜᱮ ᱟᱫᱚ ᱛᱟᱦᱚᱞᱮ ᱚᱱ ᱠᱟ ᱜᱮ ᱢᱤᱫ ᱫᱤᱱ ᱫᱚ ᱴᱷᱟᱹᱠᱩᱨ ᱫᱚ ᱦᱟᱸᱜ ᱚᱱᱟ ᱡᱟᱦᱟᱸ ᱮᱸ ᱛᱩᱯᱩ ᱛᱩᱯᱩ ᱛᱮ ᱦᱟᱸᱜ ᱚᱱᱟ ᱦᱟᱸᱥᱞᱤ ᱡᱟᱝ ᱨᱮᱱᱟᱜ ᱢᱟᱹᱭᱞᱟᱹ ᱫᱚ ᱦᱟᱸᱜ ᱮᱜ ᱤᱥᱠᱤᱨ ᱚᱰᱚᱠ ᱠᱮᱫ ᱛᱟᱭᱟ ᱟᱫᱚ ᱤᱥᱠᱤᱨ ᱚᱰᱚᱠ ᱠᱮᱫ ᱠᱷᱟᱱᱮ ᱟᱫᱚ ᱚᱱᱟ ᱢᱟᱹᱭᱞᱟᱹ ᱨᱮ ᱦᱟᱸᱜ ᱵᱟᱨᱭᱟ ᱪᱮᱬᱮᱭ ᱛᱮᱭᱟᱨ ᱠᱮᱫ ᱠᱤᱱᱟᱭ
ᱟᱪᱪᱷᱟ ᱟᱪᱪᱷᱟ
ᱟᱫᱚ ᱛᱟᱦᱚᱞᱮ ᱩᱱᱤ ᱪᱮᱬᱮ ᱵᱟᱨᱭᱟᱭ ᱛᱮᱭᱟᱨ ᱠᱮᱫ ᱠᱤᱱᱟᱹ ᱟᱫᱚ ᱩᱱᱠᱤᱱ ᱢᱟᱦᱟᱸᱜ ᱥᱟᱨᱮᱱ ᱪᱮᱬᱮᱭ ᱛᱮᱭᱟᱨ ᱠᱟᱫ ᱠᱤᱱᱟᱹ ᱮᱱᱠᱷᱟᱱ ᱩᱱᱠᱤᱱ ᱢᱟ ᱡᱤᱣᱤ ᱢᱟ ᱵᱟᱹᱱᱩᱜ ᱛᱟᱹᱠᱤᱱᱟ ᱟᱨ ᱪᱮᱫ
ᱦᱳᱭ ᱦᱳᱭ ᱜᱚᱝᱠᱮ ᱦᱳᱭ
ᱟᱫᱚ ᱛᱟᱦᱚᱞᱮ ᱴᱷᱟᱹᱠᱨᱟᱹᱱ ᱫᱚ ᱦᱟᱸᱜ ᱮᱸ ᱦᱟᱱᱤ ᱡᱟᱸᱦᱟᱸᱭ ᱟᱵᱚᱨᱮᱱ ᱥᱤᱨᱡᱟᱹᱣᱟᱱᱤᱡ ᱢᱮᱱᱟᱭ ᱛᱟᱵᱚᱱᱟ
ᱦᱳᱭ ᱦᱳᱭ ᱜᱚᱢᱠᱮ
ᱦᱳᱭ ᱩᱱᱤᱴᱷᱮᱱ ᱦᱟᱸᱜ ᱮ ᱠᱟᱛᱷᱟᱭ ᱞᱟᱹᱭ ᱥᱚᱫᱚᱨ ᱟᱫᱮᱭᱟ ᱱᱚᱝᱠᱟ ᱚᱱᱠᱟ ᱡᱮ ᱴᱷᱟᱹᱠᱩᱨ ᱫᱚ ᱦᱟᱸᱜ ᱵᱟᱨᱭᱟ ᱪᱮᱸᱬᱮᱭ ᱟᱭᱟᱜ ᱦᱟᱹᱥᱞᱤ ᱡᱟᱝ ᱨᱮᱱᱟᱜ ᱢᱟᱹᱭᱞᱟᱹ ᱛᱮ ᱦᱟᱸᱜ ᱮ ᱵᱟᱨᱭᱟ ᱪᱮᱬᱮᱭ ᱛᱮᱭᱟᱨ ᱠᱟᱫ ᱠᱤᱱᱟᱹ
ᱦᱳᱭ ᱜᱚᱢᱠᱮ
ᱟᱫᱚ ᱩᱱᱤ ᱴᱷᱮᱱ ᱦᱟᱸᱜ ᱠᱟᱛᱷᱟᱭ ᱞᱟᱹᱭ ᱥᱚᱫᱚᱨ ᱠᱮᱫᱟ ᱛᱟᱨᱯᱚᱨᱮ ᱩᱱᱤ ᱫᱚ ᱛᱟᱦᱚᱞᱮ ᱢᱮᱛᱟᱭ ᱠᱟᱱᱟ ᱱᱩᱠᱤᱱ ᱢᱟ ᱦᱟᱸᱜ ᱡᱤᱣᱤ ᱢᱟ ᱵᱟᱹᱱᱩᱜ ᱛᱟᱠᱤᱱ ᱢᱮᱱᱠᱷᱟᱱ ᱡᱤᱣᱤ ᱦᱟᱸᱜ ᱮᱢᱟᱣᱟᱠᱤᱱ ᱦᱩᱭᱩᱜ-ᱟ ᱟᱫᱚ ᱛᱟᱦᱚᱞᱮ ᱩᱱᱠᱤᱱ ᱪᱮᱸᱬᱮ ᱫᱚ ᱦᱟᱸᱜ ᱴᱷᱟᱹᱠᱩᱨ ᱴᱷᱮᱱ ᱠᱷᱚᱱᱟᱜ ᱴᱷᱟᱹᱠᱩᱨᱟᱱ ᱫᱚ ᱦᱟᱸᱜ ᱮ ᱤᱫᱤ ᱠᱮᱫ ᱠᱤᱱᱟ
ᱦᱳᱭ ᱦᱳᱭ ᱜᱚᱝᱠᱮ
ᱩ ᱟᱫᱚ ᱩᱱᱤ ᱥᱤᱨᱡᱚᱱᱤᱭᱟᱹ ᱴᱷᱮᱱ ᱤᱫᱤ ᱠᱟᱛᱮ ᱦᱟᱸᱜ ᱩᱱᱠᱤᱱ ᱪᱮᱸᱬᱮ ᱫᱚ ᱦᱟᱸᱜ ᱚᱸᱝ ᱠᱟᱛᱮᱫ ᱦᱟᱸᱜ ᱡᱤᱣᱤ ᱫᱚᱭ ᱮᱢᱟᱣᱟᱫ ᱠᱤᱱᱟ ᱟᱨ ᱪᱮᱫ
ᱟᱪᱪᱷᱟ ᱩᱱᱠᱤᱱ ᱤᱭᱟᱹ ᱩᱱᱠᱤᱱ ᱪᱮᱬᱮ ᱵᱟᱝ
ᱦᱳᱭ ᱦᱳᱭ ᱩᱱᱠᱤᱱ ᱪᱮᱸᱬᱮ ᱟᱫᱚ ᱩᱱᱠᱤᱱ ᱪᱮᱸᱬᱮ ᱡᱤᱣᱤ ᱮᱢᱟᱣᱟᱫ ᱠᱤᱱ ᱠᱷᱟᱱ ᱫᱚ ᱦᱟᱸᱜ ᱟᱫᱚ ᱚᱱᱮ ᱡᱮ ᱢᱮᱱᱫᱟᱭ ᱱᱩᱠᱤᱱ ᱛᱚ ᱦᱟᱸᱜ ᱧᱩᱛᱩᱢ ᱛᱚ ᱮᱢᱟᱣᱠᱤᱱ ᱦᱩᱭᱩᱜᱼᱟ ᱟᱫᱚ ᱛᱟᱦᱚᱞᱮ ᱤᱱᱟᱹ ᱚᱠᱛᱚ ᱜᱮ ᱦᱟᱸᱜ ᱩᱱᱠᱤᱱ ᱫᱚ ᱡᱮᱦᱮᱛᱩ ᱴᱷᱟᱹᱠᱩᱨ ᱫᱚ ᱦᱟᱸᱜ ᱟᱭᱟᱜ ᱦᱟᱹᱥᱞᱤ ᱡᱟᱝ ᱨᱮᱱᱟᱜ ᱢᱟᱹᱭᱞᱟᱹ ᱛᱮ ᱩᱱᱠᱤᱱ ᱪᱮᱸᱬᱮ ᱛᱮᱭᱟᱨ ᱞᱮᱫ ᱠᱤᱱ ᱫᱚ ᱟᱫᱚ ᱩᱱᱠᱤᱱ ᱚᱱᱟ ᱦᱚᱛᱮᱡ ᱛᱮ ᱩᱱᱠᱤᱱ ᱫᱚ ᱦᱟᱸᱜ ᱦᱟᱸᱥ ᱟᱨ ᱦᱟᱸᱥᱞᱤ ᱪᱮᱸᱬᱮ ᱢᱮᱱᱛᱮ ᱦᱟᱸᱜ ᱧᱩᱛᱩᱢ ᱮᱢᱟ ᱟᱫ ᱠᱤᱱᱟᱹ
ᱦᱳᱭ ᱦᱳᱭ ᱜᱚᱝᱠᱮ
ᱟᱫᱚ ᱛᱟᱦᱚᱞᱮ ᱧᱩᱛᱩᱢᱮ ᱮᱢᱟᱫ ᱠᱤᱱᱟᱹ ᱤᱱᱟᱹ ᱛᱟᱭᱚᱢ ᱢᱟ ᱦᱟᱸᱜ ᱩᱱᱠᱤᱱ ᱢᱟ ᱜᱚᱴᱟ ᱜᱮ ᱦᱟᱸᱜ ᱡᱚᱞᱚᱜᱠᱟᱨ ᱢᱮᱱᱟᱜ ᱟᱠᱟᱫᱟ ᱟᱫᱚ ᱛᱟᱦᱚᱞᱮ ᱡᱚᱞᱚᱠᱟᱨ ᱢᱮᱱᱟᱜ ᱠᱷᱟᱱ ᱩᱱᱠᱤᱱ ᱢᱟ ᱩᱰᱟᱹᱣ ᱩᱰᱟᱹᱣ ᱛᱮ ᱦᱟᱸᱜ ᱩᱰᱟᱹᱣ ᱛᱮᱠᱤᱱ ᱩᱰᱟᱹᱣ ᱞᱟᱸᱜᱟᱜ ᱠᱟᱱᱟ ᱟᱫᱚ ᱞᱟᱸᱜᱟᱭᱮᱱ ᱠᱷᱟᱱ ᱠᱤᱱ ᱟᱵᱚ ᱦᱟᱸᱜ ᱫᱟᱨᱮ ᱠᱚ ᱥᱮ ᱱᱚᱝᱠᱟ ᱜᱷᱩᱴᱩ ᱠᱚᱫᱚ ᱦᱟᱸᱜ ᱵᱤᱨ ᱵᱩᱨᱩ ᱠᱚᱢᱟ ᱵᱟᱹᱱᱩᱜ ᱟᱠᱟᱫᱟ ᱚᱠᱟ ᱨᱮᱠᱤᱱ ᱟᱵᱚᱜᱼᱟ ᱛᱟᱦᱚᱞᱮ ᱚᱱᱠᱟ ᱚᱱᱠᱟᱛᱮ ᱫᱚᱢᱮ ᱠᱤᱱ ᱨᱟᱜ ᱵᱟᱲᱟᱭᱮᱫᱟ ᱱᱩᱠᱤᱱ ᱪᱮᱬᱮ ᱫᱚ
ᱦᱚᱸᱻ
ᱟᱫᱚ ᱚᱱᱠᱟᱜ ᱜᱮ ᱦᱟᱸᱜ ᱢᱤᱫ ᱫᱤᱱ ᱫᱚ ᱚᱱᱟ ᱡᱟᱦᱟᱸ ᱛᱚᱲᱮ ᱥᱩᱛᱟᱹᱢ ᱛᱮ ᱢᱤᱫᱴᱟᱝ ᱠᱟᱯᱤᱞ ᱜᱟᱹᱭ ᱠᱟᱯᱤᱞ ᱜᱟᱹᱭ ᱫᱚ ᱦᱟᱸᱜ ᱚᱱᱟ ᱡᱚᱞᱚᱠᱚᱨ ᱛᱮ ᱫᱟᱜ ᱧᱩᱭ ᱟᱬᱜᱚ ᱞᱮᱱᱟ ᱟᱫᱚ ᱟᱸᱬᱜᱚ ᱞᱮᱱᱠᱷᱟᱱᱮ ᱩᱱᱤ ᱫᱚ ᱦᱟᱸᱜ ᱡᱟᱦᱟᱸ ᱚᱱᱟ ᱟᱡᱽ ᱮ ᱯᱟᱹᱜᱩᱨᱮᱫ ᱛᱟᱦᱮᱱ ᱫᱚ ᱟᱫᱚ ᱚᱱᱟ ᱯᱟᱹᱜᱲ ᱯᱟᱹᱜᱩᱨ ᱛᱮ ᱚᱱᱟ ᱟᱭᱟᱜ ᱢᱚᱪᱟ ᱠᱷᱚᱱᱟᱜ ᱢᱤᱫᱴᱟᱝ ᱯᱷᱚᱛᱚ ᱫᱚ ᱦᱟᱸᱜ ᱚᱰᱳᱠᱮᱱᱟ ᱟᱫᱚ ᱚᱱᱟᱵ ᱯᱷᱚᱛᱚᱫ ᱫᱚ ᱚᱰᱚᱠ ᱮᱱ ᱠᱷᱟᱱ ᱫᱚ ᱦᱟᱸᱜ ᱟᱫᱚ ᱚᱱᱟ ᱢᱟ ᱫᱟᱜ ᱨᱮ ᱪᱟᱯᱮᱭ ᱮᱱᱟ ᱟᱫᱚ ᱫᱟᱜ ᱨᱮ ᱪᱟᱯᱮᱱ ᱠᱷᱟᱱ ᱫᱚ ᱦᱟᱸᱜ ᱪᱟᱯᱮ ᱪᱟᱯᱮ ᱛᱮ ᱪᱟᱯᱮ ᱪᱟᱯᱮ ᱛᱮ ᱟᱫᱚ ᱰᱟᱸ ᱤᱱ ᱨᱮᱜᱮ ᱦᱟᱸᱜ ᱢᱤᱫᱴᱟᱱ ᱥᱤᱨᱚᱢ ᱫᱟᱸᱫᱷᱤ ᱫᱚ ᱫᱟᱨᱮᱭᱮᱱᱟ
ᱟᱪᱷᱟ ᱜᱚᱝᱠᱮ ᱦᱳᱭ
ᱦᱳᱭ ᱟᱫᱚ ᱚᱱᱟ ᱥᱤᱨᱚᱢ ᱛᱟᱸᱫᱷᱤ ᱫᱟᱨᱮᱭᱮᱱ ᱠᱷᱟᱱ ᱫᱟᱨᱮ ᱠᱟᱛᱮᱫ ᱚᱱᱟ ᱫᱚ ᱦᱟᱸᱜ ᱠᱟᱹᱴᱤᱜᱽ ᱢᱟᱨᱟᱝ ᱧᱚᱜ ᱮᱱᱟ ᱟᱫᱚ ᱢᱟᱨᱟᱝ ᱧᱚᱜ ᱠᱟᱛᱮ ᱜᱮ ᱦᱟᱸᱜ ᱚᱱᱟ ᱥᱤᱨᱚᱢ ᱫᱟᱸᱫᱤᱨᱮ ᱩᱱᱠᱤᱱ ᱪᱮᱸᱬᱮ ᱫᱚ ᱦᱟᱸᱜ ᱠᱤᱱ ᱟᱵᱚᱜᱼᱟ ᱟᱨ ᱪᱮᱫ ᱫᱤᱱᱟᱹᱢ ᱜᱮ ᱚᱱᱠᱟ ᱦᱟᱱᱛᱮ ᱱᱟᱛᱮ ᱦᱟᱸᱜ ᱩᱰᱟᱹᱣ ᱩᱰᱟᱹᱣ ᱠᱤᱱ ᱪᱟᱞᱟᱜᱼᱟ ᱟᱵᱚ ᱟᱹᱠᱤᱱ ᱚᱸᱰᱮᱜᱮᱦᱟᱸᱜ ᱚᱱᱟ ᱥᱤᱨᱟᱹᱢ ᱫᱦᱟᱺᱫᱤᱨ ᱨᱮ ᱟᱫᱚ ᱟᱹᱵᱮᱱ ᱠᱷᱟᱱ ᱜᱮ ᱚᱱᱠᱟ ᱠᱤᱪᱷᱩ ᱫᱤᱱ ᱦᱩᱭ ᱜᱚᱫ ᱱᱟᱦᱟᱜ ᱟᱫᱚ ᱦᱩᱭᱮᱱ ᱠᱷᱟᱱ ᱩᱱᱠᱤᱱ ᱫᱚ ᱦᱟᱸᱜ ᱚᱱᱟ ᱥᱤᱨᱚᱢ ᱫᱤᱨ ᱨᱮᱜᱮ ᱦᱟᱸᱜ ᱠᱤᱱ ᱵᱟᱨᱭᱟ ᱠᱤᱱ ᱵᱤᱱᱤ ᱠᱮᱫᱟ
ᱦᱳᱭ ᱦᱳᱭ ᱜᱚᱝᱠᱮ
ᱟᱫᱚ ᱠᱤᱱ ᱵᱤᱞᱤ ᱠᱮᱫᱟ
ᱦᱚᱸᱻ
ᱛᱟᱦᱚᱞᱮ ᱵᱤᱞᱤ ᱠᱮᱫᱟ ᱠᱤᱱ ᱚᱱᱠᱟ ᱜᱮ ᱵᱤᱞᱤ ᱠᱮᱫᱟ ᱠᱤᱱ ᱠᱤᱪᱷᱤ ᱫᱤᱱ ᱯᱚᱨᱮ ᱦᱚᱵᱚᱨ ᱦᱚᱵᱚᱨ ᱛᱮ ᱵᱟᱨᱭᱟ ᱚᱱᱟ ᱵᱤᱞᱤ ᱠᱷᱚᱱᱟᱜ ᱦᱟᱸᱜ ᱵᱟᱨᱭᱟ ᱢᱟᱹᱱᱢᱤ ᱦᱚᱯᱚᱱ ᱠᱤᱱ ᱡᱟᱱᱟᱢᱮᱱᱟ᱾
ᱟᱪᱷᱟ ᱚᱱᱟ ᱵᱤᱞᱤ ᱠᱷᱚᱱᱟᱜ ᱜᱚᱝᱠᱮ ᱦᱟᱸᱥ ᱦᱟᱹᱥᱤᱞᱤᱭᱼᱟ ᱵᱤᱞᱤ ᱠᱷᱚᱱᱟᱜ ᱢᱟᱹᱱᱢᱤ ᱦᱚᱯᱚᱱ ᱠᱤᱱ ᱡᱟᱱᱟᱢ ᱮᱱᱟ
ᱢᱟᱹᱱᱢᱤ ᱦᱚᱯᱚᱱ ᱠᱤᱱ ᱡᱟᱱᱟᱢ ᱮᱱᱟ ᱟᱫᱚ ᱛᱟᱦᱚᱞᱮ ᱢᱟᱹᱱᱢᱤ ᱦᱚᱯ ᱦᱚᱯᱚᱱ ᱠᱤᱱ ᱡᱟᱱᱟᱢ ᱞᱮᱱ ᱠᱷᱟᱱ ᱫᱚ ᱦᱟᱸᱜ ᱢᱤᱫᱴᱟᱝ ᱫᱚ ᱦᱟᱸᱜ ᱠᱩᱲᱤᱭ ᱡᱟᱱᱟᱢ ᱮᱱᱟ ᱟᱨ ᱢᱤᱫ ᱢᱤᱫᱴᱟᱝ ᱫᱚ ᱦᱟᱸᱜ ᱠᱚᱲᱟᱭ ᱡᱟᱱᱟᱢ ᱢᱮᱱᱟ
ᱦᱳᱭ ᱦᱳᱭ ᱜᱚᱝᱠᱮ
ᱦᱳᱭ ᱟᱫᱚ
ᱦᱮ
ᱩᱱᱠᱤᱱ ᱢᱟᱹᱱᱢᱤ ᱠᱤᱱ ᱡᱟᱱᱟᱢ ᱮᱱ ᱱᱠᱷᱟᱱ ᱫᱚ ᱦᱟᱸᱜ ᱤᱱᱟᱹ ᱛᱟᱭᱚᱢ ᱢᱟ ᱦᱟᱸᱜ ᱟᱫᱚ ᱩᱱᱠᱤᱱ ᱢᱟ ᱦᱟᱜ ᱡᱚᱢ ᱧᱩ ᱞᱟᱜᱟᱜ-ᱟ ᱨᱮᱜᱮᱡ ᱛᱮᱦᱟᱜ ᱢᱟ ᱵᱟᱹᱠᱤᱱ ᱛᱟᱦᱮ ᱫᱟᱲᱮᱭᱟᱜ-ᱟ
ᱦᱳᱭ ᱦᱳᱭ ᱜᱚᱝᱠᱮ
ᱛᱟᱦᱚᱞᱮ ᱱᱚᱜ-ᱚ ᱱᱚᱣᱟ ᱡᱚᱠᱷᱚᱱ ᱱᱚᱣᱟ ᱫᱚᱥᱟ ᱠᱤᱱ ᱧᱮᱞ ᱠᱮᱜ-ᱟ ᱴᱷᱟᱠᱩᱨ ᱟᱨ ᱴᱷᱟᱹᱠᱨᱟᱹᱱ ᱫᱚ ᱟᱫᱚ ᱱᱚᱣᱟ ᱫᱚᱥᱟ ᱧᱮᱞ ᱠᱟᱛᱮ ᱩᱱᱠᱤᱱ ᱫᱚ ᱦᱟᱸᱜ ᱟᱨᱚ ᱥᱤᱨᱡᱚᱱᱤᱭᱟᱹ ᱴᱷᱮᱱ ᱱᱚᱣᱟ ᱠᱟᱛᱷᱟ ᱠᱤᱱ ᱞᱟᱹᱭ ᱥᱚᱫᱚᱨ ᱠᱮᱫᱟ ᱡᱮ ᱩᱱᱠᱤᱱ ᱵᱟᱨᱭᱟ ᱦᱟᱸᱥᱼᱦᱟᱸᱥᱞᱤ ᱪᱮᱬᱮ ᱠᱤᱱ ᱛᱟᱦᱮ ᱠᱟᱱ ᱫᱚ ᱩᱱᱠᱤᱱ ᱪᱮᱬᱮ ᱴᱷᱮᱱ ᱵᱟᱨᱭᱟ ᱠᱤᱱ ᱵᱤᱞᱤ ᱞᱮᱫ-ᱟ ᱟᱫᱚ ᱵᱤᱞᱤ ᱠᱷᱚᱱᱟᱜ ᱜᱮ ᱱᱚᱝᱠᱟ ᱵᱟᱨᱭᱟ ᱢᱟᱹᱱᱢᱤ ᱠᱤᱱ ᱡᱟᱱᱟᱢ ᱟᱠᱟᱱᱟ ᱟ ᱛᱟᱞᱤᱧ ᱡᱚᱠᱷᱚᱱ ᱱᱚᱣᱟ ᱠᱟᱛᱷᱟ ᱩᱱ ᱴᱷᱮᱱ ᱠᱤᱱ ᱥᱚᱫᱚᱨ ᱠᱮᱫᱟ ᱛᱟᱦᱚᱞᱮ ᱩᱱᱠᱤᱱ ᱢᱟ ᱦᱟᱜ ᱡᱚᱢ ᱧᱩ ᱞᱟᱜᱟᱜ-ᱟ ᱟᱨ ᱛᱟᱦᱚᱞᱮ ᱥᱤᱨᱤᱡᱚᱱᱤᱭᱟᱹ ᱫᱚ ᱪᱮᱫ ᱮ ᱪᱤᱠᱟᱹ ᱠᱮᱫᱟ ᱛᱟᱦᱚᱞᱮᱧ ᱞᱟᱹᱭᱮᱫᱟ ᱱᱚᱣᱟ ᱡᱟᱦᱟ ᱡᱚᱞᱚᱠᱠᱟᱨ ᱢᱮᱱᱟᱜ ᱠᱟᱱ ᱛᱚ ᱟᱫᱚ ᱱᱚᱣᱟ ᱡᱚᱞᱚᱠ ᱥᱚᱨᱠᱟᱨ ᱨᱮᱜᱮ ᱦᱟᱜ ᱩᱱᱤ ᱫᱚ ᱦᱟᱜ ᱮ ᱞᱟᱹᱭ ᱠᱮᱫᱟ ᱡᱮ ᱱᱚᱣᱟ ᱡᱚᱞᱚᱠᱠᱟᱨ ᱨᱮ ᱦᱟᱥᱟ ᱨᱟᱠᱟᱵ ᱦᱩᱭᱩᱜ-ᱟ
ᱦᱳᱭ ᱦᱳᱭ ᱜᱚᱝᱠᱮ
ᱟᱫᱚ ᱦᱟᱥᱟ ᱨᱟᱠᱟᱵ ᱢᱟ ᱦᱟᱜ ᱨᱟᱠᱟᱵ ᱜᱮ ᱦᱩᱭᱩᱜ ᱟᱫᱚ ᱮᱱᱠᱷᱟᱱ ᱦᱟᱥᱟ ᱨᱟᱠᱟ ᱨᱟᱠᱟᱵ ᱞᱟᱹᱜᱤᱫ ᱢᱟ ᱪᱤᱞᱤ ᱦᱚ ᱵᱟᱹᱱᱩᱜ ᱠᱚᱣᱟ ᱟᱫᱚ ᱛᱟᱦᱚᱞᱮ ᱤᱱᱟᱹ ᱚᱠᱛᱚ ᱜᱮ ᱥᱤᱨᱡᱚᱱᱤᱭᱟᱹ ᱫᱚ ᱴᱷᱟᱹᱠᱨᱟᱹᱱᱮ ᱢᱮᱛᱟᱣ ᱫᱮᱭᱟ ᱫᱩ ᱟᱢ ᱫᱚ ᱛᱟᱦᱚᱞᱮ ᱞᱮᱸᱰᱮᱫ ᱨᱟᱡᱽ ᱦᱚᱦᱚ ᱟᱹᱜᱩ ᱮᱢ
ᱦᱳᱭ ᱦᱳᱭ ᱜᱚᱝᱠᱮ
ᱟᱫᱚ ᱤᱱᱟᱹ ᱚᱠᱛᱚ ᱡᱚᱠᱷᱚᱱ ᱵᱟ ᱯᱳᱭᱞᱳ ᱫᱚ ᱞᱮᱰᱮᱡᱽ ᱵᱟ ᱯᱳᱭᱞᱳ ᱫᱚ ᱦᱟᱜ ᱤᱪᱟᱹᱜ ᱦᱟᱹᱠᱩᱭ ᱦᱚᱦᱚ ᱟᱫᱮᱭᱟ ᱢᱮᱛᱟᱭ ᱠᱟᱱᱟ ᱤᱪᱟᱹᱜ ᱦᱟᱹᱠᱩ ᱦᱚᱦᱚᱣᱟᱭ ᱢᱮ ᱩᱱᱤ ᱦᱟᱜ ᱦᱟᱥᱟ ᱦᱟᱜ ᱤᱧ ᱨᱟᱠᱟᱵ ᱦᱚᱪᱚᱭᱮᱭᱟ ᱟᱫᱚ ᱛᱟᱦᱚᱞᱮ ᱩᱱᱤ ᱦᱚᱦᱚ ᱟᱫᱮᱭᱟ ᱤᱱᱟᱹ ᱛᱟᱭᱚᱢ ᱚᱱᱠᱟ ᱩᱱᱤ ᱦᱚ ᱦᱚᱦᱚ ᱠᱟᱛᱮᱫ ᱦᱟᱜ ᱵᱟᱭ ᱨᱟᱠᱟᱵ ᱫᱟᱲᱮᱭᱟᱛ
ᱦᱳᱭ ᱦᱳᱭ
ᱵᱟᱭ ᱨᱟᱠᱟᱵ ᱫᱟᱲᱮᱭᱟᱫᱟ ᱤᱱᱟᱹ ᱛᱟᱭᱚᱢ ᱟᱨᱚ ᱚᱱᱠᱟᱜᱮ ᱦᱚᱦᱚ ᱫᱮᱭᱟᱭ ᱠᱟᱴᱠᱚᱢ ᱨᱟᱡᱽ ᱟᱫᱚ ᱠᱟᱴᱠᱚᱢ ᱨᱟᱡᱽ ᱠᱟᱛᱮ ᱩᱱᱤ ᱦᱚ ᱚᱱᱠᱟᱜ ᱜᱮ ᱟᱹᱰᱤ ᱫᱷᱟᱣᱮ ᱪᱮᱥᱴᱟ ᱵᱟᱲᱟ ᱠᱮᱫᱟ ᱵᱟᱭ ᱨᱟ ᱨᱟᱠᱟᱵ ᱫᱟᱲᱮᱭᱟᱫᱟ ᱩᱱᱤ ᱦᱚ ᱟᱫᱚ ᱚᱱᱠᱟᱜᱮ ᱦᱟᱜ ᱟᱭᱢᱟ ᱜᱚᱴᱟᱝ ᱠᱚ ᱛᱟᱦᱮ ᱠᱟᱱᱟ ᱟᱫᱚ ᱦᱟᱜ ᱡᱚᱛᱚᱣᱟᱜ ᱧᱩᱛᱩᱢ ᱫᱚ ᱦᱟᱜ ᱱᱤᱭᱟᱹ ᱚᱠᱛᱚ ᱫᱚ ᱵᱟᱹᱞᱤᱧ ᱞᱟᱹᱭ ᱥᱚᱫᱚᱨᱮᱭᱟᱜ-ᱟ ᱟᱫᱚ ᱡᱚᱛᱚ ᱠᱷᱚᱱᱟᱜ ᱢᱩᱪᱟᱹᱫ ᱨᱮᱫᱚ ᱦᱟᱜ ᱢᱤᱫᱴᱟᱱ ᱡᱟᱦᱟᱭ ᱫᱚ ᱟᱵᱚ ᱞᱮᱸᱰᱮᱫ ᱨᱟᱡᱽ ᱵᱚᱱ ᱩᱱᱤ ᱦᱚᱦᱚ ᱟᱫᱮᱭᱟᱭ ᱩᱱᱤ ᱞᱮᱸᱰᱮᱡ ᱨᱟᱡᱽ ᱦᱚᱦᱚ ᱠᱟᱛᱮᱫ ᱦᱟᱜ
ᱦᱳᱭ ᱦᱳᱭ
ᱦᱟᱱᱟ ᱢᱩᱪᱟᱹᱫ ᱨᱮ ᱦᱟᱜ ᱢᱚᱪᱟᱛᱮᱭ ᱜᱮᱨ ᱮᱫᱟ ᱟᱨ ᱱᱚᱣᱟ ᱨᱮᱫᱚ ᱦᱟᱜ ᱤᱡ ᱚᱰᱚᱠ ᱮᱫᱟᱭ ᱦᱟᱥᱟ ᱫᱚ ᱟᱫᱚ ᱚᱱᱠᱟ ᱚᱱᱠᱟᱛᱮ ᱦᱟᱥᱟ ᱠᱚᱫᱚ ᱦᱟᱜ ᱚᱰᱳᱠ ᱤᱫᱤᱭᱮᱱᱟ ᱡᱟᱹᱥᱛᱤ ᱜᱮ ᱛᱟᱦᱚᱞᱮ ᱚᱱᱮ ᱚᱱᱠᱟ ᱚᱱᱠᱟ ᱛᱮ ᱦᱟᱜ ᱦᱟᱥᱟ ᱩᱰᱩᱠᱮᱱ ᱠᱷᱟᱱ ᱫᱚ ᱛᱮᱭᱟᱨ ᱮᱱᱟ ᱟᱫᱚ ᱟᱥᱟᱢ ᱢᱟ ᱠᱷᱮᱛ ᱵᱟᱹᱫᱽ ᱠᱚ ᱚᱱᱟ ᱠᱚᱢᱟ ᱜᱟᱰᱟ ᱠᱚ ᱢᱟᱱᱮ ᱛᱮᱭᱟᱨᱮᱱᱟ ᱛᱮᱭᱟᱨ ᱠᱟᱛᱮᱫ ᱦᱟᱜ ᱚᱱᱟ ᱚᱠᱛᱚ ᱢᱮᱱᱟᱜ-ᱟ ᱫᱟᱨᱮ ᱱᱟᱹᱲᱤ ᱠᱚᱢᱟ ᱪᱮᱫ ᱜᱮ ᱵᱟᱹᱱᱩᱜ-ᱟ ᱛᱟᱦᱚᱞᱮ ᱩᱱ ᱥᱚᱢᱚᱭ ᱫᱟᱨᱮ ᱱᱟᱹᱲᱤ ᱠᱚ ᱵᱟᱹᱱᱩᱜ ᱠᱷᱟᱹᱛᱤᱨ ᱛᱮ ᱦᱟᱜ ᱥᱤᱨᱡᱚᱱᱤᱭᱟᱹ ᱫᱚ ᱦᱟᱜ ᱟᱭᱢᱟ ᱞᱮᱠᱟᱱ ᱚᱱᱟ ᱪᱟᱨᱟ ᱠᱚᱦᱟᱜ ᱥᱟᱜᱟᱫ ᱪᱟᱨᱟ ᱠᱚ ᱛᱟᱨᱯᱚᱨᱮ ᱦᱟᱱᱟ ᱱᱟᱣᱟ ᱥᱟᱨᱡᱚᱢ ᱫᱟᱨᱮ ᱠᱚ ᱠᱟᱨᱟᱢ ᱫᱟᱨᱮ ᱠᱚ ᱢᱟᱛᱠᱚᱢ ᱫᱟᱨᱮ ᱠᱚ ᱟᱨᱚ ᱮᱢᱟᱱ ᱛᱮᱢᱟᱱ ᱡᱟᱦᱟ ᱛᱤᱱᱟᱹᱜ ᱫᱟᱨᱮ ᱦᱟᱜ ᱵᱤᱨ ᱵᱩᱨᱩ ᱠᱚᱨᱮ ᱛᱟᱦᱮᱱᱟ ᱚᱱᱟ ᱠᱚ ᱦᱟᱜ ᱥᱟᱱᱟᱢ ᱯᱟᱦᱴᱟ ᱜᱮ ᱦᱟᱜ ᱮᱨ ᱠᱮᱫᱟ ᱟᱫᱚ ᱮᱨ ᱠᱮᱫ ᱠᱷᱟᱱᱮ ᱦᱟᱜ ᱟᱫᱚ ᱚᱱᱟ ᱠᱚ ᱫᱟᱨᱮᱭᱮᱱᱟ ᱠᱤᱪᱷᱩ ᱫᱤᱱ ᱯᱚᱨᱮ ᱜᱮ ᱦᱟᱨᱟ ᱵᱩᱨᱩ ᱦᱳᱲᱳᱭᱱᱟ ᱫᱟᱨᱮᱭᱱᱟ ᱚᱱᱟ ᱠᱚᱦᱚᱸ ᱾ ᱟ ᱫᱟᱨᱮᱱᱮ ᱠᱷᱟᱱ ᱜᱮ ᱱᱚᱠᱟᱜᱮ ᱦᱟᱸᱜ ᱵᱤᱨᱵᱩᱨᱩ ᱠᱚ ᱛᱮᱭᱟᱨᱮᱱᱟ ᱾ ᱟᱫᱚ ᱤᱱᱟᱹ ᱛᱟᱭᱚᱢ ᱫᱚ ᱦᱟᱸᱜ ᱚᱱᱟ ᱡᱟᱦᱟᱸ ᱥᱟᱜᱟᱫ ᱮ ᱮᱨ ᱞᱮᱫ ᱫᱚ ᱼᱼ ᱟᱫᱚ ᱚᱱᱟ ᱥᱟᱜᱟᱫ ᱪᱟᱣᱞᱮ ᱦᱟᱸᱜ ᱥᱟᱞᱟ ᱠᱟᱛᱮᱫ ᱜᱮ ᱦᱟᱸᱜ ᱩᱱᱠᱤᱱ ᱫᱚᱠᱤᱱ ᱡᱚᱢ ᱮᱫᱟ ᱟᱨᱠᱤ ᱥᱟᱜᱟᱫ ᱫᱟᱠᱟ ᱜᱮ ᱦᱟᱸᱜ ᱦᱳᱭ ᱟᱫᱚ ᱩᱱᱠᱤᱱ ᱜᱮ ᱦᱟᱸᱜ ᱟᱵᱚ ᱫᱚ ᱯᱤᱞᱪᱩ ᱦᱟᱲᱟᱢ ᱯᱤᱞᱪᱩ ᱵᱩᱲᱤ ᱧᱩᱛᱩᱢᱮ ᱮᱢᱟᱫ ᱠᱤᱱ ᱛᱟᱦᱮᱱᱟ ᱾
ᱟᱪᱪᱷᱟ ᱩᱱᱠᱤᱱ ᱦᱮᱸ ᱦᱟᱸᱥᱼᱦᱟᱸᱥᱞᱤ ᱜᱚᱝ ᱡᱟᱦᱟ ᱞᱟᱹᱭ ᱡᱟᱦᱟ ᱦᱟᱸᱥ ᱦᱟᱸᱥᱞᱤ ᱪᱮᱬᱮ ᱠᱷᱟᱱᱟᱜ ᱡᱟᱦᱟᱭ ᱜᱤᱫᱽᱨᱟᱹ ᱠᱤᱱ ᱡᱟᱱᱟᱢ ᱞᱮᱱ ᱠᱚᱲᱟ ᱜᱤᱫᱽᱨᱟᱹ ᱠᱩᱲᱤ ᱜᱤᱫᱽᱨᱟᱹ ᱱᱚᱝᱠᱤᱱᱟᱜ ᱧᱩᱛᱩᱢ ᱦᱩᱠᱤᱱ ᱧᱩᱛᱩᱢ ᱮᱢᱟᱜ ᱠᱟᱱᱟ ᱯᱤᱞᱪᱩ ᱦᱟᱲᱟᱢ ᱟᱨ ᱯᱤᱞᱪᱩ ᱵᱩᱲᱦᱤ ᱦᱮᱸ ᱵᱟᱝ ᱾ ᱦᱳᱭ ᱦᱳᱭ ᱜᱚᱝᱠᱮ ᱢᱟ ᱞᱟᱹᱭ ᱵᱮᱱ ᱾
ᱟᱫᱚ ᱛᱟᱞᱮ ᱩᱱᱠᱤᱱ ᱯᱤᱞᱪᱩ ᱦᱟᱲᱟᱢ ᱯᱤᱞᱪᱩ ᱵᱩᱲᱤ ᱫᱚ ᱩᱱᱠᱤᱱ ᱨᱮᱱ ᱫᱚ ᱦᱟᱸᱜ ᱟᱹᱠᱤᱱ ᱜᱮ ᱦᱟᱸᱜ ᱠᱤᱱ ᱵᱟᱯᱞᱟᱭᱮᱱᱟ ᱟᱨ ᱪᱮᱱ ᱾ ᱡᱩᱨᱤᱯᱟᱨᱤ ᱱᱟᱠᱤᱱ ᱟᱫᱚ ᱡᱩᱨᱤᱯᱟᱨᱤᱭᱮᱱ ᱠᱷᱟᱱ ᱫᱚᱠᱤᱱ ᱦᱟᱸᱜ ᱟᱫᱚ ᱱᱩᱠᱤᱱ ᱫᱚ ᱡᱩᱨᱤᱯᱟᱹᱨᱤ ᱫᱚ ᱢᱟᱱᱮ ᱥᱮᱨᱢᱟ ᱱᱚᱣᱟ ᱡᱟᱦᱟᱸ ᱫᱷᱟᱹᱨᱛᱤ ᱛᱤ ᱥᱮᱥᱮᱝ ᱮ ᱫᱤᱥᱚᱨᱢᱟ ᱟᱫᱚ ᱦᱟᱸᱜ ᱢᱟᱹᱱᱢᱤ ᱠᱚᱫᱚ ᱵᱟᱹᱱᱩ ᱠᱟᱫ ᱠᱚᱣᱟ ᱾ ᱟᱫᱚ ᱛᱟᱞᱦᱮ ᱚᱠᱚᱭ ᱪᱟᱞᱟᱜ ᱠᱤᱱ ᱡᱩᱨᱤᱯᱟᱨᱤᱜᱼᱟ ᱦᱟᱸᱜ ᱟᱫᱚ ᱚᱱᱟ ᱦᱚᱛᱮᱡ ᱛᱮ ᱦᱟᱸᱜ ᱥᱤᱨᱡᱚᱱᱤᱭᱟᱹ ᱜᱮ ᱩᱱᱠᱤᱱ ᱫᱚ ᱦᱟᱸᱜ ᱡᱩᱨᱤᱯᱟᱨᱤ ᱠᱟᱜ ᱠᱤᱱᱟ ᱾ ᱠᱤᱱᱟᱹᱜ ᱟᱨ ᱪᱮᱜ ᱵᱟᱯᱞᱟ ᱠᱟᱜ ᱠᱤᱱᱟᱹᱭ ᱟᱫᱚ ᱵᱟᱯᱞᱟ ᱠᱟᱜ ᱠᱤᱱ ᱠᱷᱟᱱᱮ ᱤᱱᱟᱹ ᱛᱟᱭᱚᱢ ᱜᱮ ᱦᱟᱸᱜ ᱩᱱᱠᱤᱱ ᱦᱚᱸ ᱚᱱᱠᱟ ᱠᱤᱪᱷᱩ ᱫᱤᱱ ᱯᱚᱨᱮ ᱦᱟᱸᱜ ᱩᱱᱠᱤᱱ ᱨᱮᱱ ᱫᱚ ᱮᱭᱟᱭ ᱠᱚᱲᱟ ᱟᱨ ᱮᱭᱟᱭ ᱠᱩᱲᱤ ᱠᱚ ᱡᱟᱱᱟᱢᱮᱱᱟ ᱾
ᱟᱪ
ᱦᱳᱭ ᱟᱫᱚ ᱮᱭᱟᱭ ᱠᱩᱲᱤ ᱟᱨ ᱮᱭᱟᱭ ᱠᱚᱲᱟ ᱠᱚ ᱡᱟᱱᱟᱢᱮᱱ ᱠᱷᱟᱱ ᱟᱫᱚ ᱚᱱᱠᱟᱜᱮ ᱡᱟᱱᱟᱢ ᱠᱟᱛᱮᱫ ᱠᱤᱪᱷᱩ ᱫᱤᱱ ᱾ ᱯᱚᱨᱮ ᱩᱱᱠᱩ ᱦᱚᱸᱠᱚ ᱦᱟᱨᱟ ᱵᱩᱨᱩᱭ ᱱᱟᱦᱟᱸᱜ ᱵᱟᱹᱭ ᱵᱟᱹᱭᱛᱮ ᱾
ᱦᱳᱭ ᱦᱳᱭ
ᱟᱫᱚ ᱛᱟᱞᱮ ᱩᱱᱠᱩ ᱦᱚᱸ ᱚᱱᱠᱟᱜᱮ ᱩᱱᱠᱤᱱ ᱦᱚᱸᱠᱤᱱ ᱾ ᱟᱠᱚ ᱢᱟᱱᱮ ᱟᱠᱚ ᱢᱤᱫᱴᱟᱝ ᱯᱟᱹᱨᱤᱥ ᱾ ᱠᱟᱱ ᱜᱮᱭᱟ ᱠᱚ ᱛᱚ ᱟᱫᱚ ᱢᱤᱫᱴᱟᱝ ᱯᱟᱹᱨᱤᱥ ᱨᱮᱜᱮ ᱦᱟᱸᱜ ᱩᱱᱠᱩ ᱦᱚᱸ ᱚᱱᱠᱟ ᱠᱤᱱ ᱵᱟᱯᱞᱟ ᱠᱟᱜ ᱠᱚᱣᱟ ᱟᱨ ᱪᱮᱱ ᱡᱩᱨᱤᱼᱯᱟᱹᱨᱤ ᱠᱟᱜ ᱠᱚᱣᱟ ᱾ ᱦᱳᱭ ᱟᱫᱚ ᱦᱟᱸᱜ ᱱᱚᱣᱟ ᱥᱤᱧᱚᱛ ᱫᱤᱥᱚᱢ ᱨᱮᱢᱟ ᱟᱫᱚ ᱦᱟᱸᱜ ᱢᱟᱹᱱᱢᱤ ᱠᱚᱫᱚ ᱵᱟᱹᱱᱩᱜ ᱟᱠᱟᱫ ᱠᱚᱣᱟ ᱾ ᱟᱫᱚ ᱚᱱᱟ ᱦᱚᱛᱮᱡ ᱛᱮ ᱚᱱᱠᱟ ᱞᱮᱠᱟᱛᱮ ᱩᱱᱠᱩ ᱫᱚ ᱦᱟᱸᱜ ᱟᱠᱚ ᱟᱠᱚ ᱠᱤᱱ ᱵᱚᱭᱦᱟᱣᱟ ᱵᱩᱦᱩᱱ ᱜᱮ ᱦᱟᱸᱜ ᱠᱤᱱ ᱡᱩᱨᱤᱼᱯᱟᱹᱨᱤ ᱵᱟᱯᱞᱟ ᱠᱟᱫ ᱠᱚᱣᱟ ᱟᱨ ᱪᱮᱜ ᱾
ᱟᱪᱪᱷᱟ ᱦᱮᱸ ᱜᱚᱝᱠᱮ
ᱦᱳᱭ ᱦᱳᱭ ᱟᱫᱚ ᱟᱨ ᱦᱚᱸ ᱚᱱᱠᱟ ᱜᱮ ᱦᱟᱸᱜ ᱢᱩᱪᱟᱹᱫ ᱥᱮᱱ ᱟᱭᱢᱟ ᱜᱮ ᱢᱮᱱᱟᱜ ᱟᱠᱟᱫᱟ ᱟᱫᱚ ᱱᱤᱭᱟᱹ ᱚᱠᱛᱚ ᱫᱚ ᱦᱟᱸᱜ